ᱜᱚᱝᱠᱮ
ᱦᱮᱞᱳ ᱦᱮᱸ ᱜᱚᱢᱠᱮ ᱟᱸᱡᱚᱢᱚᱜ ᱠᱟᱱᱟ
ᱦᱳ ᱜᱚᱝᱠᱮ ᱡᱚᱦᱟᱨ ᱜᱮ ᱡᱚᱦᱟᱨ ᱜᱮ
ᱦᱮᱸ ᱡᱚᱦᱟᱨ ᱜᱮ ᱜᱚᱢᱠᱮ
ᱦᱮᱸ ᱥᱟᱜᱚᱨᱤᱛᱟ
ᱦᱮᱸ ᱜᱚᱢᱠᱮ ᱥᱟᱹᱜᱩᱱ ᱥᱮᱛᱟᱜ
ᱛᱟᱞᱦᱮ ᱚᱱᱛᱮᱱᱟᱜ ᱤᱭᱟᱹ ᱛᱮᱦᱤᱧᱟᱜ ᱟᱵᱚᱦᱟᱣᱟ ᱠᱚᱫᱚ ᱚᱠᱟᱞᱮᱠᱟ
ᱱᱚᱛᱮ ᱛᱮᱦᱮᱧ ᱢᱟ ᱨᱤᱢᱤᱞ ᱨᱤᱢᱤᱞ ᱜᱮ ᱢᱮᱱᱟᱜ ᱟᱠᱟᱫ ᱜᱮᱭᱟ ᱮᱠᱷᱚᱱᱚ ᱥᱮᱛᱟᱜ ᱥᱮᱛᱟᱜ ᱠᱷᱚᱱᱟᱜ ᱵᱷᱳᱨ ᱠᱷᱚᱱᱟᱜ ᱜᱮ ᱫᱟᱜ ᱜᱚᱫ ᱠᱮᱫ ᱜᱮᱭᱟ ᱛᱮᱦᱮᱧ ᱫᱚ ᱱᱚᱛᱮ
ᱱᱚᱛᱮ ᱦᱚᱸ ᱛᱮᱢᱚᱱ ᱱᱤᱛᱚᱜ ᱦᱚᱸ ᱚᱱᱠᱟᱜ ᱜᱮ ᱟᱵᱚᱦᱟᱣᱟ ᱠᱚᱫᱚᱭ ᱫᱚᱦᱚ ᱟᱠᱟᱫᱟᱭ
ᱚᱠᱟ ᱞᱮᱠᱟ ᱢᱮᱱᱟᱢᱟ ᱟᱹᱰᱤ ᱫᱤᱱ ᱨᱚᱲ ᱜᱚᱞᱯᱷᱚ ᱠᱚ ᱵᱟᱝ ᱦᱩᱭ ᱟᱠᱟᱱᱟ
ᱢᱮᱱᱟᱜ ᱫᱚ ᱱᱟᱯᱟᱭ ᱜᱮ ᱱᱟᱯᱟᱭ ᱜᱮ ᱢᱮᱱᱟᱜ ᱦᱚᱲᱟᱜ ᱦᱩᱭᱟ
ᱦᱮᱸ
ᱟᱹᱰᱤ ᱫᱤᱱ ᱯᱚᱨᱮ ᱠᱷᱚᱵᱚᱨ ᱠᱚ ᱞᱟᱹᱭ ᱵᱤᱱ
ᱟᱨ ᱠᱷᱚᱵᱚᱨ ᱠᱚᱫᱚ ᱱᱚᱜ-ᱚᱭ ᱱᱚᱝᱠᱟ ᱜᱮ ᱵᱟᱭᱨᱮ ᱠᱚᱨᱮ ᱛᱟᱦᱮᱱ ᱦᱩᱭᱩᱜ ᱠᱟᱱᱟ ᱦᱩᱸ ᱟᱨ ᱵᱟᱡᱟᱨ ᱥᱮᱫ ᱪᱟᱞᱟᱜ ᱠᱚ ᱠᱟᱛᱷᱟ ᱦᱚᱸ ᱛᱟᱦᱮᱸ ᱠᱟᱱᱟ ᱟᱫᱚ ᱫᱟᱜ ᱡᱟᱹᱯᱩᱫ ᱫᱟᱭ ᱛᱚ ᱫᱟᱜ ᱡᱟᱹᱯᱩᱫ ᱠᱷᱟᱹᱛᱤᱨ
ᱚ ᱦᱚᱸ ᱦᱮᱸ ᱥᱮᱛᱟᱜ ᱠᱷᱚᱱᱟᱜ ᱜᱮ ᱫᱟᱜ ᱮᱫᱟᱭ ᱨᱤᱢᱤᱞ ᱦᱚᱸ ᱴᱟᱴᱠᱟ ᱜᱮ ᱨᱟᱠᱟᱵ ᱫᱟᱭ ᱟᱨ
ᱦᱮᱸ
ᱫᱟᱜ ᱦᱚᱸ ᱴᱟᱴᱠᱟ ᱜᱮ ᱦᱤᱡᱩᱜ ᱠᱟᱱᱟ ᱫᱟᱜ ᱦᱚᱸ ᱢᱟᱱᱮ ᱫᱟᱜ ᱮ ᱫᱚ ᱚᱱᱟ ᱠᱟᱹᱢᱤ ᱰᱤᱥᱴᱟᱵ ᱫᱟᱜ
ᱦᱮᱸ ᱮᱠᱫᱚᱢ ᱢᱟᱱᱮ ᱟᱨ ᱱᱟᱥᱮᱱᱟᱜ ᱠᱟᱹᱴᱤᱡ ᱤᱭᱟᱹ ᱯᱷᱟᱠᱟ ᱧᱚᱜ ᱮ ᱠᱷᱟᱱ ᱡᱟᱦᱟᱸᱥᱮᱫ ᱠᱟᱹᱢᱤ ᱢᱚᱱᱮ ᱠᱟᱛᱮᱢ ᱩᱰᱩᱠᱚᱜ ᱠᱟᱱᱟ ᱥᱮ ᱵᱟᱝ ᱛᱟᱞᱟ ᱦᱚᱨ ᱨᱮᱜᱮ ᱧᱟᱢ ᱠᱟᱢᱟᱭ
ᱦᱚᱸ
ᱟ ᱛᱟᱦᱚᱞᱮ ᱚᱲᱟᱜ ᱦᱚᱲ ᱠᱚᱫᱚ ᱪᱮᱫ ᱞᱮᱠᱟ ᱱᱟᱯᱟᱭ ᱵᱟᱲᱟ ᱜᱮ ᱡᱚᱛᱚ
ᱦᱮᱸ ᱚᱲᱟᱜ ᱦᱚᱸ ᱱᱟᱯᱟᱭ ᱵᱟᱲᱟ ᱜᱮ
ᱱᱟᱯᱟᱭ ᱛᱟᱦᱮᱸ ᱨᱮᱜᱮ ᱱᱟᱯᱟᱭ
ᱦᱮᱸ ᱟᱨ ᱛᱟᱦᱚᱞᱮ ᱜᱚᱝᱠᱮ ᱵᱩᱨᱩ ᱜᱚᱸᱜᱟ ᱟᱯᱮ ᱥᱮᱫ ᱫᱚᱯᱮ ᱦᱮᱡ ᱵᱟᱲᱟ ᱞᱮᱱᱟ ᱥᱮ ᱵᱟᱝ
ᱵᱟᱝ ᱦᱩᱭ ᱠᱟᱱᱟ ᱱᱤᱭᱟᱹ ᱵᱟᱨ ᱫᱚ ᱪᱟᱞᱟᱜ ᱠᱟᱛᱷᱟ ᱫᱚ ᱛᱟᱦᱮᱸ ᱠᱟᱱᱟ ᱟᱫᱚ ᱚᱱᱟ ᱥᱟᱢᱟᱝ ᱠᱚᱨᱮ ᱤᱭᱟᱹ ᱠᱚ ᱵᱤᱱᱤᱰ ᱠᱚ ᱢᱮᱱᱟᱜᱼᱟ ᱛᱚ
ᱦᱚ
ᱟᱫᱚ ᱚᱱᱟ ᱠᱚ ᱠᱷᱟᱹᱛᱤᱨ ᱛᱮ ᱠᱟᱹᱴᱤᱡ ᱪᱟᱯ ᱨᱮ ᱵᱟᱝ ᱪᱟᱞᱟᱣ ᱦᱩᱭ ᱠᱟᱱᱟ ᱟᱫᱚ ᱠᱟᱛᱷᱟ ᱫᱚ ᱱᱚᱝᱠᱟ ᱠᱟᱱᱟ ᱦᱟᱸᱜ ᱦᱚᱸ ᱚᱱᱟ ᱨᱚᱛ ᱠᱚᱥᱮ ᱦᱟᱸᱜ ᱡᱟᱹᱱᱤᱡ ᱪᱟᱞᱟᱣ ᱵᱟᱲᱟ ᱦᱩᱭᱩᱜ-ᱟ ᱚᱱᱛᱮ ᱜᱮ ᱵᱮᱞᱯᱟᱦᱟᱲᱤ ᱠᱚᱥᱮᱫ
ᱟᱪᱪᱷᱟ
ᱱᱚᱛᱮ ᱦᱚᱸ ᱛᱳᱲ ᱡᱷᱳᱲ ᱫᱚ ᱵᱷᱟᱜᱤ ᱦᱩᱭᱩᱜ ᱠᱟᱱᱟ ᱟᱫᱚ ᱱᱚᱛᱮᱱᱟᱜ ᱫᱚ ᱪᱷᱳᱴᱳ ᱠᱷᱟᱴᱳ ᱛᱚ ᱛᱮᱢᱚᱱ ᱵᱚᱲᱚ ᱥᱚᱲᱚ ᱫᱚ ᱵᱟᱝ ᱠᱟᱱᱟ ᱟᱫᱚ ᱟᱸᱡᱚᱢ ᱟᱠᱟᱱᱟ ᱥᱮ ᱧᱮᱞ ᱠᱟᱱᱟ ᱚᱱᱛᱮ ᱫᱚ ᱠᱟᱹᱴᱤᱡ ᱵᱷᱟᱜᱤ ᱜᱮ ᱦᱩᱭᱩᱜᱼᱟ
ᱟᱪᱪᱷᱟ ᱟᱪᱪᱷᱟ
ᱟᱫᱚ ᱵᱟᱷᱟᱵᱟ ᱦᱩᱭ ᱠᱟᱱᱟ ᱡᱮ ᱱᱤᱭᱟᱹᱴᱟᱜ ᱯᱟᱨᱚᱢ ᱱᱟᱛᱚ ᱪᱤᱠᱟᱹᱭᱱᱟ ᱟᱨᱦᱚᱸ ᱠᱤᱪᱷᱩ ᱢᱮᱱᱟᱜ ᱜᱮᱭᱟ ᱥᱮ ᱟᱵᱚᱨᱮᱱ ᱵᱚᱸᱜᱟ ᱵᱩᱨᱩ ᱫᱚ ᱡᱮ ᱪᱟᱵᱟ ᱜᱚᱫᱚᱜ ᱠᱟᱱᱟ ᱚᱱᱠᱟ ᱠᱟᱛᱷᱟ ᱫᱚ ᱵᱟᱝ
ᱦᱮᱸ
ᱟᱨᱦᱚᱸ ᱩᱱᱠᱩ ᱵᱟᱨᱮᱛᱮ ᱟᱨᱦᱚᱸ ᱵᱚᱱ ᱫᱤᱥᱟᱹ ᱠᱚᱣᱟ ᱟᱨᱦᱚᱸ ᱮᱴᱟᱜ ᱵᱩᱨᱩ ᱵᱚᱸᱜᱟ ᱠᱚᱦᱚᱸ ᱢᱮᱱᱟᱜᱼᱟ
ᱦᱮᱸ ᱦᱮᱸ ᱦᱮᱸ
ᱟᱫᱚ ᱱᱚᱛᱮᱱᱟᱜ ᱠᱟᱹᱢᱤ ᱠᱚ ᱠᱟᱹᱴᱤᱡ ᱟᱬᱜᱚ ᱞᱮᱱᱠᱷᱟᱱ ᱜᱮ ᱟᱫᱚ ᱩᱱᱫᱚ ᱚᱱᱛᱮ ᱵᱚᱱ ᱧᱮᱞᱟ
ᱦᱮᱸᱛᱚ
ᱦᱮᱸ ᱟᱨ ᱛᱟᱦᱚᱞᱮ ᱚᱱᱛᱮ ᱫᱚ ᱦᱩᱲᱩ ᱨᱚᱦᱚᱭ ᱵᱟᱲᱟ ᱦᱩᱭᱱᱟ ᱥᱮ
ᱟᱹᱨᱤᱭᱟᱜᱼᱟ ᱜᱚᱝᱠᱮ ᱟᱞᱮ ᱫᱚ ᱚᱱᱮ ᱮᱨ ᱵᱟᱲᱟ ᱠᱚᱫᱚ ᱦᱩᱭ ᱜᱚᱫ ᱟᱠᱟᱱ ᱜᱮᱭᱟ ᱟᱫᱚ ᱦᱟᱸᱜ ᱟᱞᱮ ᱢᱟ ᱦᱟᱸᱜ ᱞᱛᱟᱜ ᱵᱷᱚᱨᱥᱟ ᱦᱟᱸᱜ ᱨᱚᱦᱚᱭ ᱠᱚ ᱛᱩᱫ ᱨᱚᱦᱚᱭ ᱠᱚ ᱚᱱᱮ ᱠᱮᱱᱮᱞ ᱫᱟᱜ ᱵᱟᱝ ᱦᱮᱡ ᱵᱟᱞᱮ ᱨᱚᱦᱚᱭ ᱫᱟᱲᱮᱭᱟᱜ ᱠᱟᱱᱟ
ᱟᱫᱚ ᱚᱱᱟ ᱥᱮᱞᱚ ᱠᱚᱫᱚ ᱵᱟᱠᱚ ᱵᱟᱹᱭᱥᱟᱹᱣ ᱠᱟᱫᱟ
ᱟᱨ ᱟᱞᱮ ᱱᱚᱛᱮ ᱫᱚ ᱵᱤᱨ ᱮᱞᱟᱠᱟ ᱛᱚ ᱢᱟᱱᱮ ᱠᱚᱞ ᱵᱚᱞᱛᱮ ᱱᱮ ᱚᱲᱟᱜ ᱨᱮ ᱱᱮᱛᱟᱨ ᱠᱤᱪᱷᱩ ᱠᱚ ᱵᱟᱹᱭᱥᱟᱹᱣ ᱠᱟᱱᱟ ᱚᱲᱟᱜ ᱠᱚᱨᱮ ᱜᱮ ᱟᱱᱮ ᱧᱩ ᱫᱟᱜ ᱞᱮᱠᱟ ᱟᱨᱠᱤ
ᱦᱮᱸ ᱦᱮᱸ
ᱧᱩ ᱫᱟᱜ ᱟᱞᱚ ᱠᱚ ᱮᱴᱠᱮᱴᱚᱬᱮᱜ ᱢᱟ ᱚᱱᱟ ᱞᱟᱹᱜᱤᱫ ᱛᱮ ᱚᱲᱟᱜ ᱚᱲᱟᱜ ᱜᱮ ᱠᱟᱴᱤᱡ ᱵᱟᱹᱭᱥᱟᱹᱣ ᱠᱟᱣ ᱱᱟ ᱚᱱᱟ ᱦᱚ ᱠᱚᱢ
ᱡᱮᱢᱚᱱ ᱟᱞᱮ ᱱᱚᱣᱟ ᱫᱷᱟᱨᱮ ᱨᱮ ᱦᱮᱸ ᱟᱞᱮ ᱱᱚᱣᱟ ᱫᱷᱟᱨᱮ ᱫᱚ ᱡᱮᱢᱚᱱ ᱡᱟᱦᱟᱸ ᱤᱭᱟᱹ ᱰᱟᱹᱦᱤ ᱞᱮᱠᱟ ᱢᱮᱞᱟᱱ ᱡᱟᱭᱜᱟ ᱛᱟᱦᱮᱱᱟ ᱚᱱᱟ ᱥᱮᱪ ᱨᱮ ᱫᱚ ᱢᱤᱫᱴᱟᱝ ᱵᱟᱨᱭᱟ ᱥᱮᱞᱚ ᱠᱚ ᱠᱚ ᱵᱟᱹᱭᱥᱟᱹᱣ ᱠᱟᱫᱟ ᱢᱟᱱᱮ ᱥᱩᱵᱤᱫᱷᱟ ᱢᱤᱫᱴᱟᱝ ᱤᱭᱟᱹ ᱨᱮ ᱤᱥᱤᱱ ᱨᱮ ᱥᱚᱨᱤ ᱤᱥᱤᱱ ᱨᱮᱫᱚ ᱵᱟᱝ ᱢᱟᱱᱮ ᱪᱮᱫ ᱠᱚᱞ ᱞᱟᱹᱭᱼᱟ ᱪᱟᱥ ᱨᱮ ᱪᱟᱥ ᱨᱮ ᱱᱚᱰᱮ ᱤᱭᱟᱹ ᱢᱤᱫ ᱦᱚᱲ ᱤᱧ ᱥᱩᱨ ᱨᱮ ᱜᱮ ᱛᱟᱦᱮᱸ ᱠᱟᱱᱟ ᱤᱥᱤᱱ ᱵᱟᱥᱟᱝ ᱮᱫ ᱜᱮᱭᱟ ᱚᱱᱛᱮ ᱚᱲᱟ ᱥᱟᱭᱤᱰ ᱥᱮᱪ ᱨᱮ ᱟᱫᱚ ᱚᱱᱟ ᱤᱭᱟᱹ ᱠᱟᱛᱮ ᱩᱰᱩᱠ ᱪᱟᱞᱟᱱᱟ
ᱦᱸ
ᱟᱫᱚ ᱚᱱᱮ ᱪᱟᱥ ᱠᱚᱫᱚ ᱦᱟᱸᱜ ᱱᱤᱛᱚᱜ ᱦᱚᱸ ᱱᱚᱛᱮ ᱫᱚ ᱟᱹᱣᱨᱤ ᱮᱦᱚᱵ ᱫᱚ ᱟᱹᱣᱨᱤ ᱮᱦᱚᱵᱚᱜ-ᱟ ᱥᱩᱫᱷᱩ ᱥᱤ ᱯᱟᱲᱟᱜ ᱴᱷᱤᱠ ᱜᱮᱭᱟ ᱟᱫᱚ ᱱᱚᱜᱼᱚ ᱱᱚᱝᱠᱟ ᱫᱟᱜ ᱜᱮ ᱵᱮᱥᱴᱷᱤᱠ ᱵᱟᱝ ᱛᱟᱦᱮᱱ ᱠᱟᱱᱟ
ᱦᱮᱸ ᱟᱞᱮ ᱱᱚᱛᱮ ᱫᱚ ᱵᱟᱞᱤ ᱡᱟᱭᱜᱟ ᱛᱚ ᱚᱱᱟ ᱫᱟᱜ ᱵᱟᱭ ᱥᱟᱵ ᱫᱚᱦᱚ ᱫᱟᱲᱮᱭᱟᱜ-ᱟ ᱚᱱᱟᱛᱮ ᱟᱫᱚ ᱚᱱᱮ ᱢᱤᱫ ᱥᱤᱡᱤᱱ ᱜᱮ ᱪᱟᱥ ᱦᱩᱭᱩᱜᱼᱟ
ᱦᱮᱸ ᱱᱚᱛᱮ ᱫᱚ ᱦᱟᱸᱜ ᱟᱞᱮᱨᱮᱱ ᱦᱚᱸ ᱚᱱᱠᱟ ᱤᱭᱟᱹ ᱜᱟᱰᱟ ᱫᱟᱜ ᱵᱷᱚᱨᱥᱟ ᱢᱤᱫᱴᱮᱱ ᱢᱮᱱᱟᱜ ᱠᱚᱣᱟ ᱢᱤᱫ ᱫᱷᱟᱨᱮ ᱫᱚ
ᱦᱮᱸ
ᱜᱟᱰᱟ ᱫᱟᱜ ᱧᱟᱢ ᱞᱮᱱᱠᱷᱟᱱ ᱜᱟᱰᱟ ᱫᱟᱜ ᱛᱮ ᱵᱚᱪᱷᱚᱨ ᱵᱟᱨ ᱫᱷᱟᱣ ᱠᱚ ᱪᱟᱥ ᱜᱮᱭᱟ ᱟᱨ ᱵᱟᱠᱤ ᱠᱚᱫᱚ ᱢᱤᱫ ᱵᱟᱨ ᱫᱚ ᱚᱱᱮ ᱛᱩᱲᱤ ᱠᱚᱠᱚ ᱪᱟᱥᱟ
ᱦᱚᱸ
ᱫᱚᱯᱷᱟ ᱦᱚᱛᱚᱭ ᱤᱭᱟᱹ ᱠᱤᱪᱷᱩ ᱫᱚ ᱡᱮᱢᱚᱱ ᱚᱱᱮ ᱡᱚᱱᱰᱨᱟ ᱱᱤᱛᱚᱜ ᱫᱚ ᱡᱟᱹᱱᱤᱡ ᱡᱚᱱᱰᱨᱟ ᱠᱚ ᱪᱟᱥ ᱮᱫᱟ ᱪᱟᱥ ᱠᱟᱫᱟ ᱟᱨᱠᱤ
ᱦᱚᱸ
ᱨᱟᱦᱮᱲ ᱡᱚᱱᱰᱨᱟ ᱚᱱᱛᱮ ᱫᱚ ᱚᱠᱟ ᱞᱮᱠᱟ ᱪᱟᱥᱵᱟᱥ ᱠᱚ
ᱱᱚᱛᱮ ᱫᱚ ᱦᱟᱸᱜ ᱱᱤᱭᱟᱹ ᱢᱟᱲᱟᱝ ᱫᱚ ᱚᱱᱟ ᱠᱷᱚᱥᱞᱟ ᱠᱚᱠᱚ ᱮᱨ ᱵᱟᱲᱟ ᱞᱮᱫ ᱛᱟᱦᱮᱸᱫ
ᱦᱮᱸ
ᱟᱨ ᱚᱠᱚᱭ ᱟᱫᱷᱮᱱ ᱠᱚ ᱥᱚᱵᱡᱤ ᱠᱚ ᱪᱟᱥ ᱵᱟᱲᱟ ᱞᱮᱱ ᱛᱟᱦᱮᱸᱫᱟ ᱡᱚᱢ ᱞᱟᱹᱜᱤᱫ
ᱦᱮᱸ ᱚᱲᱟᱜ ᱠᱚᱨᱮ ᱵᱟᱝ
ᱟᱠᱷᱨᱤᱧ ᱠᱚ ᱞᱟᱹᱜᱤᱫ ᱦᱚᱸ
ᱦᱩᱸ
ᱦᱮᱸ ᱜᱳᱢᱠᱮ ᱚᱱᱮ ᱚᱱᱠᱟ ᱵᱮᱥᱤ ᱫᱚ ᱵᱟᱝᱠᱚ ᱪᱟᱥ ᱵᱟᱲᱟᱭ ᱜᱮᱭᱟ ᱪᱟᱥ ᱵᱚᱞᱛᱮ ᱪᱮᱫ ᱠᱟᱱᱟ ᱠᱷᱚᱥᱞᱟ ᱜᱮ ᱵᱮᱥᱤ ᱠᱚ ᱪᱟᱥ ᱜᱮᱭᱟ
ᱚᱱᱟ ᱥᱤᱡᱤᱱ ᱨᱮ ᱛᱚ
ᱦᱮᱸ ᱦᱮᱸ ᱟᱨ ᱡᱚᱛᱚ ᱜᱮ ᱥᱤᱡᱤᱱ ᱦᱤᱥᱟᱹᱵ ᱜᱮ ᱵᱟᱠᱷᱟᱱ ᱢᱟᱲᱟᱝ ᱛᱟᱭᱱᱚᱢ ᱞᱮᱱᱠᱷᱟᱱ ᱫᱚ ᱚᱱᱠᱟ ᱦᱤᱥᱟᱹᱵ ᱩᱱᱤ ᱦᱚᱸ ᱛᱚ ᱡᱚᱢᱟᱜ ᱟᱭᱟᱜ ᱦᱚᱸ
ᱦᱮᱸ
ᱡᱮᱢᱚᱱ ᱱᱚᱛᱮ ᱫᱚ ᱥᱤᱡᱤᱱ ᱦᱤᱥᱟᱹᱵ ᱦᱩᱭᱩᱜᱼᱟ ᱟᱫᱚ ᱚᱱᱮ ᱟᱞᱮ ᱱᱚᱣᱟ ᱫᱷᱟᱨᱮ ᱫᱚ ᱞᱟᱹᱭ ᱞᱮᱠᱷᱟᱱ ᱩᱱᱠᱩ ᱯᱟᱹᱭᱠᱟᱹᱨ ᱠᱚ ᱥᱟᱵ ᱛᱟᱦᱮᱸᱱᱟ
ᱦᱚ
ᱢᱟᱱᱮ ᱡᱮᱢᱚᱱ ᱛᱳᱢᱟᱨ ᱤᱭᱟᱹ ᱵᱮᱸᱜᱟᱲ ᱨᱮᱱ ᱠᱚᱯᱤ ᱨᱮᱱ ᱚᱱᱮ ᱥᱤᱛᱩᱝ ᱫᱤᱱ ᱫᱚ ᱡᱮᱢᱚᱱ ᱞᱟᱹᱭ ᱞᱮᱠᱷᱟᱱ ᱛᱩᱨᱢᱩᱡᱽ ᱠᱚ ᱨᱮᱱᱟᱜ ᱵᱟᱜᱟᱱ ᱼᱼ ᱛᱮᱢᱚᱱ ᱠᱤᱪᱷᱩ ᱫᱚ ᱚᱱᱠᱟ ᱫᱚ ᱚᱠᱚᱭ ᱦᱚᱸ ᱵᱟᱠᱚ ᱪᱟᱥᱟ ᱾ ᱵᱟᱲᱜᱮ ᱠᱚᱨᱮ ᱢᱤᱫ ᱵᱟᱨ, ᱚᱲᱟᱜ ᱨᱮ ᱡᱚᱢ ᱞᱮᱠᱟ ᱠᱚ ᱨᱚᱦᱚᱭ ᱠᱟᱜᱼᱟ᱾ ᱟᱫᱚ ᱚᱱᱟ ᱯᱟᱹᱭᱠᱟᱹᱨ ᱠᱚ ᱦᱮᱡ ᱛᱟᱦᱮᱱᱟ ᱾ ᱡᱟᱦᱟᱸᱭ ᱠᱚᱣᱟᱜ ᱚᱱᱟ ᱵᱟᱲᱜᱮ ᱠᱚ ᱥᱮᱬᱟ ᱥᱮᱬᱟ ᱛᱟᱦᱮᱱ ᱜᱮᱭᱟ, ᱵᱟᱲᱟᱭ ᱜᱮᱭᱟ ᱠᱚ ᱛᱚ ᱱᱚᱣᱟ ᱟᱛᱩ ᱨᱮᱱ ᱫᱚ ᱱᱩᱭ, ᱱᱚᱸᱰᱮ ᱱᱚᱣᱟ ᱪᱟᱥ-ᱟ ᱾ ᱠᱟᱫᱟᱭ ᱢᱤᱫ ᱫᱷᱟᱣ ᱧᱮᱞ ᱵᱟᱲᱟ ᱠᱟᱜᱼᱟ ᱠᱚ᱾
ᱦᱩᱸ
ᱟᱫᱚ ᱚᱱᱟᱛᱮ ᱩᱱᱠᱩ ᱠᱚ ᱥᱟᱶᱛᱮ ᱟᱫᱚ ᱠᱟᱛᱷᱟ ᱠᱚᱜᱼᱟ ᱡᱮ, ᱛᱟᱦᱞᱮ ᱟᱢ ᱴᱷᱮᱡ ᱠᱷᱚᱱ ᱱᱤᱭᱟᱹ ᱵᱟᱨ ᱱᱤᱝᱠᱟᱹᱱ ᱠᱤᱪᱷᱩ ᱤᱭᱟᱹ ᱥᱚᱵᱡᱤᱧ ᱪᱟᱭᱟ ᱾ᱟᱫᱚ ᱩᱱᱤ ᱛᱟᱞᱮ ᱪᱮᱥᱴᱟᱭᱟ ᱩᱱᱤ ᱦᱚᱸ ᱡᱮ ᱚᱱᱟ ᱤᱭᱟᱹ ᱨᱮᱱᱟᱜ ᱪᱟᱥ ᱨᱮᱱᱟᱜ ᱪᱟᱥ ᱠᱟᱛᱮ ᱩᱱᱠᱩ ᱮᱢᱟ ᱠᱚᱣᱟ᱾ ᱦᱩᱸ
ᱟᱫᱚ ᱱᱚᱛᱮ ᱫᱚ ᱚᱱᱠᱟ ᱪᱟᱥ ᱵᱟᱝ ᱦᱩᱭᱩᱜ ᱜᱮᱭᱟ ᱛᱚ ᱾ ᱟᱫᱚ ᱯᱟᱹᱭᱠᱟᱹᱨ ᱠᱚᱫᱚ ᱵᱟᱝᱠᱚ ᱦᱤᱡᱩᱜ ᱜᱮᱭᱟ ᱾ᱟᱫᱚ ᱪᱟᱥ ᱵᱚᱞᱛᱮ ᱚᱱᱟ ᱫᱟᱜ ᱨᱮᱱᱟᱜ ᱠᱟᱹᱴᱤᱡ ᱢᱟᱱᱮ ᱫᱟᱜ ᱵᱟᱢ ᱮᱢ ᱫᱟᱲᱮᱭᱟᱜ ᱠᱷᱟᱱ ᱫᱚ ᱪᱟᱥ ᱤᱧ ᱪᱤᱠᱟᱹᱛᱮ?
ᱫᱟᱜ ᱫᱟᱜ ᱜᱮᱛᱚ ᱤᱭᱟᱹ ᱢᱩᱲ ᱫᱚ ᱠᱟᱱ ᱛᱟᱵᱚᱱᱟ ᱫᱟᱜ ᱵᱟᱠᱷᱟᱱ ᱫᱚ ᱫᱟᱨᱮ ᱦᱟᱨᱟᱜ-ᱟ ᱪᱤᱠᱟ. ᱛᱮ
ᱦᱩᱸ
ᱛᱟᱦᱮᱞᱮ ᱚᱱᱠᱟ ᱡᱚᱢ ᱵᱟᱲᱟ ᱫᱚ ᱛᱤᱨᱮ ᱛᱟᱞᱮ? ᱟᱹᱰᱤ ᱜᱟᱱ ᱛᱚ ᱚᱠᱛᱚ ᱵᱟᱡᱟᱣ ᱦᱮᱡ ᱠᱟᱱᱟ᱾
ᱦᱮᱸ ᱡᱚᱢ ᱵᱟᱲᱟ ᱠᱚᱫᱚ ᱦᱩᱭ ᱜᱚᱫ ᱟᱠᱟᱱ ᱜᱮᱭᱟ ᱥᱮᱛᱟᱜ ᱨᱮᱱᱟᱜ ᱫᱚ᱾
ᱱᱚᱛᱮ ᱦᱚᱸ ᱠᱟᱹᱴᱤᱡ ᱛᱮᱦᱮᱧ ᱫᱚ ᱠᱟᱹᱴᱤᱡ ᱞᱮᱴ ᱧᱚᱜ ᱛᱮᱜᱮ ᱵᱮᱨᱮᱫ ᱵᱟᱲᱟ ᱦᱩᱭ ᱠᱟᱱᱟ᱾
ᱚ ᱛᱚ, ᱦᱚᱞᱟᱱᱚᱜ ᱵᱩᱨᱩ ᱵᱚᱸᱜᱟ ᱪᱟᱞᱟᱣ ᱦᱩᱭ ᱞᱮᱱᱟ ᱛᱚ ᱱᱤᱡᱮ ᱦᱚᱸ᱾
ᱦᱮᱸ
ᱪᱟᱞᱟᱣ ᱦᱩᱭ ᱛᱟᱦᱮᱸ, ᱚᱱᱛᱮ ᱠᱷᱚᱱᱟᱜ ᱫᱚᱥᱴᱟ ᱠᱚ ᱥᱮᱫ ᱵᱚᱞᱚ ᱦᱩᱭᱩᱜ ᱠᱟᱱᱟ ᱚᱲᱟᱜ᱾ ᱫᱚ ᱛᱮᱱ ᱫᱷᱮᱨ ᱜᱟᱹᱲᱤ ᱛᱟᱦᱮᱸ ᱦᱤᱭᱞᱮᱱ ᱛᱟᱦᱮᱸ᱾
ᱦᱩᱸ
ᱦᱚᱞᱟ ᱪᱟᱞᱟᱣ ᱦᱩᱭ ᱞᱮᱱ ᱛᱟᱦᱮᱸᱫ
ᱟᱨ ᱪᱮᱫ ᱞᱮᱠᱟ ᱛᱟᱞᱮ ᱠᱚ ᱦᱚᱲ ᱞᱮᱱᱟ?
ᱦᱚᱲ ᱫᱚ ᱵᱷᱟᱜᱮ ᱜᱮᱠᱚ ᱦᱚᱲ ᱞᱮᱱᱟ ᱦᱚᱲ ᱦᱚᱸ᱾ ᱟᱫᱚ ᱟᱨ ᱵᱷᱤᱲ ᱦᱚᱸ ᱫᱚᱢᱮ ᱵᱷᱤᱲ ᱜᱮ ᱛᱟᱦᱮᱸ ᱠᱟᱱᱟ ᱟᱨ ᱟᱨ ᱞᱚᱥᱚᱫ ᱦᱚᱸ ᱫᱚᱢᱮ ᱞᱚᱥᱚᱫ᱾
ᱦᱮᱸ ᱟᱫᱚ ᱫᱟᱜ ᱫᱚ᱾
ᱟᱨ ᱢᱟᱱᱮ ᱱᱤᱡᱮ ᱢᱚᱱᱮ ᱦᱳᱭᱳᱜ ᱠᱟᱱᱟ ᱵᱟᱝ ᱞᱚᱥᱚᱫ ᱦᱳᱭᱳᱜᱼᱟ ᱢᱮᱱᱠᱷᱟᱱ ᱮᱢᱚᱱ ᱠᱚ ᱴᱷᱮᱞᱟᱣ ᱠᱟᱱᱟ ᱵᱟᱝ ᱴᱷᱮᱞᱟᱣ ᱵᱟᱝ ᱵᱟᱢ ᱞᱚᱥᱚᱫᱚᱜ ᱨᱮᱦᱚᱸ ᱠᱚ ᱞᱚᱥᱚᱫ ᱦᱚᱪᱚ ᱢᱮᱭᱟ ᱚᱱᱮ ᱚᱱᱠᱟ
ᱱᱚᱣᱟ ᱦᱚᱸ ᱫᱤᱥᱟᱹ ᱛᱟᱦᱮᱱᱟ ᱵᱟᱝ ᱵᱩᱨᱩ ᱵᱚᱸᱜᱟ ᱧᱮᱞ ᱨᱮ ᱞᱚᱥᱚᱫ ᱠᱟᱛᱮ ᱫᱩᱧ ᱨᱩᱣᱟᱹᱲ ᱦᱮᱡ ᱠᱟᱱᱟ᱾
ᱦᱩᱸ
ᱚᱱᱛᱮ ᱫᱚ ᱟᱵᱚ ᱚᱱᱟ ᱵᱮᱝᱜᱚᱞ ᱥᱟᱭᱤᱰ ᱥᱮᱫ ᱨᱤᱱ ᱵᱤᱥᱤ ᱠᱚ ᱪᱟᱞᱟᱜᱼᱟ ᱵᱟᱝ ᱥᱮ ᱚᱱᱟ ᱡᱷᱟᱲᱠᱷᱰ ᱥᱟᱭᱤᱰ ᱨᱮᱱ ᱠᱚ ᱯᱟᱨᱚᱢ ᱦᱤᱡᱩᱼᱟ
ᱵᱮᱝᱜᱚᱞ ᱠᱷᱚᱱᱟᱜ ᱦᱚᱸ ᱠᱚ ᱦᱤᱡᱩᱜ ᱜᱮᱭᱟ ᱡᱷᱟᱲᱠᱷᱚᱸᱰ ᱠᱚᱨᱮ ᱠᱷᱚᱱᱟᱜ ᱦᱚᱸ ᱠᱚ ᱦᱤᱡᱩᱜ ᱜᱮᱭᱟ ᱡᱷᱟᱲᱠᱷᱚᱸᱰ ᱠᱷᱩᱵ ᱠᱚᱢ ᱤᱧ ᱧᱮᱞ ᱠᱮᱫᱼᱟ ᱛᱚ, ᱚᱱᱠᱟᱱᱟᱜ ᱜᱟᱹᱲᱤ ᱠᱚ ᱢᱟᱱᱮ ᱡᱷᱟᱲᱠᱷᱚᱸᱱᱰ ᱡᱟᱦᱟᱸ ᱥᱟᱭᱤᱰ ᱠᱷᱚᱱᱟᱜ ᱡᱟᱦᱟᱸ ᱦᱤᱡᱩᱜᱼᱟ, ᱚᱱ ᱠᱟᱱᱟᱜ᱾ ᱵᱮᱝᱜᱚᱞ ᱠᱷᱚᱱᱟᱜ ᱜᱮ ᱡᱟᱹᱥᱛᱤ ᱜᱷᱟᱹᱲᱤᱧ ᱧᱮᱞ ᱞᱮᱱᱟ᱾ ᱢᱟᱱᱮ ᱦᱚᱞᱟ ᱢᱟᱫᱷᱮᱨ ᱠᱷᱚᱱᱟᱜ ᱢᱟᱱᱮ ᱱᱤᱭᱟᱹ ᱨᱚᱵᱤᱵᱟᱨ, ᱥᱚᱱᱤᱵᱟᱨ ᱠᱷᱚᱱᱟᱜ ᱮᱠᱫᱚᱢ ᱯᱩᱨᱟᱹ ᱞᱟᱜᱟᱛᱟᱲ ᱠᱟᱱᱟ ᱜᱟᱹᱲᱤ ᱥᱚᱱᱤᱵᱟᱨ, ᱨᱚᱵᱤᱵᱟᱨ ᱢᱮ ᱫᱤᱱᱜᱮ ᱠᱷᱟᱹᱞᱤ ᱪᱟᱞᱟᱣ ᱜᱮ ᱪᱟᱞᱟᱜ ᱠᱟᱱᱟ᱾ ᱦᱮᱡ ᱫᱚ ᱵᱟᱝ ᱦᱤᱡᱩᱜ ᱠᱟᱱᱟ᱾
ᱦᱮᱸ
ᱫᱤᱱ ᱜᱮ ᱪᱟᱞᱟᱜ
ᱟᱫᱚ ᱦᱟᱸᱜ ᱟᱹᱯᱟᱹᱭ ᱱᱤᱭᱟᱹ ᱵᱟᱨ ᱦᱚᱸ ᱢᱚᱱᱮ ᱫᱚ ᱱᱚᱛᱮ ᱠᱷᱚᱱ ᱛᱟᱦᱮᱸᱜ ᱠᱟᱱᱟ ᱟᱹᱰᱤ ᱦᱚᱲᱟᱜ ᱪᱟᱞᱟᱜ ᱠᱟᱛᱷᱟ ᱜᱮ ᱜᱟᱛᱮ ᱠᱚ ᱢᱮᱥᱟ ᱠᱟᱛᱮ ᱜᱮ ᱟᱫᱚ ᱱᱚᱜᱼᱚ ᱱᱚᱝᱠᱟ ᱥᱟᱢᱟᱝ ᱨᱮ ᱵᱤᱱᱤᱰ ᱠᱚ ᱛᱤᱸᱜᱩᱭᱱᱟ ᱟᱫᱚ ᱢᱚᱱᱮ ᱠᱚ ᱞᱟᱹᱭ ᱠᱮᱫᱟ ᱵᱟᱝᱛᱮ ᱱᱤᱛᱚᱜ ᱫᱚ
ᱦᱩᱸ ᱱᱚᱣᱟ ᱢᱟ ᱦᱤᱡᱩᱜ ᱜᱮᱭᱟ ᱵᱟᱠᱷᱟᱱ ᱵᱤᱱᱤᱰ ᱫᱚ ᱱᱚᱝᱠᱟ ᱨᱮ ᱪᱤᱠᱟᱹᱛᱮ ᱨᱩᱣᱲᱟ ᱱᱷᱟᱜ
ᱦᱮᱸ
ᱟᱨ ᱛᱟᱦᱚᱞᱮ ᱱᱤᱛᱚᱜ ᱫᱚ ᱪᱮᱫ ᱠᱚ ᱪᱤᱠᱟᱹ ᱵᱟᱲᱟᱭ ᱦᱩᱭᱩᱜᱼᱟ‌ ᱚᱲᱟᱜ ᱠᱚᱨᱮ ᱜᱮ
ᱦᱮᱸ ᱱᱤᱛᱚᱜ ᱚᱲᱟᱜ ᱠᱚᱨᱮ ᱜᱮ ᱛᱮᱦᱮᱧ ᱢᱟ ᱢᱮᱱᱮᱫ ᱟᱠᱚ ᱤᱛᱩᱱ ᱟᱥᱲᱟ ᱠᱚ ᱵᱚᱱᱫᱚ ᱜᱮᱭᱟ ᱟᱨᱦᱚᱸ ᱟᱛᱷᱟᱱ ᱠᱚ ᱢᱮᱱᱮᱫᱼᱟ ᱠᱷᱩᱞᱟᱹᱣ ᱜᱮᱭᱟ
ᱚ ᱛᱮᱦᱮᱧ ᱫᱚ ᱤᱭᱟᱹ ᱵᱚᱱᱫᱚ ᱜᱮᱭᱟ ᱡᱟᱹᱱᱤᱡ
ᱦᱸ
ᱠᱟᱨᱚᱱ ᱟᱞᱮ ᱱᱚᱣᱟ ᱥᱟᱭᱤᱰ ᱠᱚᱨᱮ ᱦᱚᱸ ᱠᱚᱞᱮᱡᱽ ᱠᱚᱨᱮ ᱥᱮ ᱤᱥᱠᱩᱞ ᱠᱚᱨᱮ ᱤᱭᱟᱹ ᱠᱟᱫᱟ ᱠᱚ ᱢᱟᱱᱮ ᱥᱚᱨᱠᱟᱨ ᱥᱮᱮᱫ ᱠᱷᱚᱱ ᱱᱳᱴᱤᱥ ᱢᱤᱫᱴᱮᱡ ᱡᱟᱱᱟᱢ ᱢᱮᱱᱟᱜ-ᱟ ᱡᱮ ᱱᱚᱝᱠᱟ ᱚᱱᱠᱟ ᱪᱷᱩᱴᱤ ᱜᱮᱭᱟ ᱢᱮᱱᱛᱮ
ᱚᱱᱟ ᱛᱮᱫᱚ ᱚᱲᱟᱜ ᱠᱚᱨᱮ ᱜᱮ ᱱᱤᱛᱚᱜ ᱫᱚ ᱢᱮᱱᱟᱜ ᱵᱟᱲᱟ ᱦᱩᱭᱩᱜ-ᱟ ᱫᱤᱠᱤ ᱦᱟᱸᱜ ᱡᱟᱹᱯᱩᱫ ᱡᱚᱠᱷᱚᱡ ᱫᱟᱬᱟ ᱵᱟᱟᱲᱟ ᱠᱷᱟᱱ ᱪᱟᱞᱟᱣ ᱦᱩᱭᱩᱜ-ᱟ
ᱡᱟᱹᱯᱩᱫ ᱨᱮ ᱫᱟᱬᱟ ᱵᱟᱲᱟ ᱦᱚᱸ ᱢᱮᱱᱟᱜ-ᱟ ᱨᱟᱹᱥᱠᱟᱹ ᱢᱤᱫᱴᱟᱝ ᱟᱫᱚ ᱱᱚᱝᱠᱟ ᱩᱱᱟᱹᱜ ᱡᱷᱮᱨᱮᱫ ᱡᱮᱴᱮᱡ ᱨᱮᱫᱚ ᱩᱰᱩᱠᱚᱜ ᱟᱢ ᱪᱤᱠᱟᱹᱛᱮ ᱠᱟᱛᱷᱟ ᱫᱚ ᱱᱚᱣᱟ ᱜᱮ
ᱦᱮᱸ ᱱᱤᱭᱟᱹ ᱡᱟᱹᱯᱩᱫ ᱨᱮᱫᱚ ᱚᱱᱮ ᱤᱭᱟᱹ ᱠᱚ ᱛᱟᱦᱮᱸᱱ ᱢᱟ ᱩᱯᱤ ᱟᱛᱟ ᱠᱚ ᱛᱟᱦᱮᱸᱱ ᱢᱟ ᱟᱨ ᱵᱟᱼᱼ
ᱦᱮᱸ ᱦᱚᱞᱟ ᱦᱚᱞᱟ ᱢᱟᱫᱷᱮᱨᱮ ᱚᱱᱠᱟᱜ ᱜᱮ ᱡᱟᱹᱯᱩᱫ ᱡᱟᱹᱯᱩᱫ ᱚᱠᱟ ᱠᱚᱥᱮᱫ ᱠᱷᱚᱱ ᱠᱚᱪᱩ ᱠᱚ ᱦᱮᱡ ᱫᱚᱠᱚ ᱦᱮᱡ ᱮᱱᱟ ᱧᱟᱢ ᱵᱟᱲᱟᱭᱮᱱᱟᱠᱚ ᱱᱟᱥᱮ ᱫᱚ ᱠᱤᱱᱛᱩ ᱚᱱᱠᱟ ᱡᱚᱢ ᱱᱟᱹᱣᱟᱹᱭ ᱞᱮᱠᱟ ᱫᱚ ᱵᱟᱝ ᱦᱩᱭ ᱞᱮᱱᱟ ᱡᱮ ᱧᱟᱢᱚᱜ ᱟᱠᱚ ᱡᱮ ᱥᱟᱵ ᱠᱚ ᱦᱩᱭᱩᱜᱼᱟ ᱚᱠᱟ ᱠᱷᱚᱱ ᱠᱚ ᱦᱤᱡᱩᱜ ᱠᱟᱱ ᱛᱟᱦᱮᱸᱱᱟ ᱚᱱᱟ ᱫᱚ ᱞᱟᱭᱤᱴ ᱧᱮᱞ ᱞᱮᱠᱷᱟᱱ ᱜᱮᱛᱚ ᱠᱚ ᱦᱤᱡᱩᱜᱼᱟ ᱩᱰᱟᱹᱣ ᱵᱟᱲᱟᱜ ᱟᱠᱚ
ᱛᱟᱦᱚᱞᱮ ᱡᱚᱢ ᱵᱟᱲᱟ ᱠᱚᱫᱚ ᱦᱩᱭᱱᱟ ᱥᱮ ᱵᱟᱝ ᱜᱚᱝᱠᱮ
ᱟᱹᱣᱨᱤ ᱜᱚᱝᱠᱮ ᱚᱱᱟᱜᱮ ᱱᱤᱛᱚᱜ ᱦᱚ ᱚᱱᱟᱜᱮ ᱵᱟᱡᱟᱨ ᱥᱮᱫ ᱪᱟᱞᱟᱜ ᱨᱮᱱᱟᱜ ᱠᱟᱛᱷᱟ ᱠᱟᱱᱟ ᱟᱫᱚ ᱡᱟᱦᱟᱸ ᱠᱚ ᱢᱮᱱᱟᱜ-ᱟ ᱤᱱᱟᱹ ᱠᱚᱛᱮ ᱜᱮ ᱡᱟᱦᱟᱱᱟᱜ ᱤᱥᱤᱱ ᱵᱟᱥᱟᱝ ᱠᱟᱛᱮᱜ ᱡᱚᱢ ᱦᱩᱭᱩᱜ-ᱟ
ᱦ
ᱟᱫᱚ ᱚᱱᱟ ᱪᱟ ᱵᱤᱥᱠᱩᱴ ᱠᱚᱜᱮ ᱢᱚᱱᱮ ᱦᱩᱭᱩᱜ ᱠᱟᱱᱟ ᱛᱚ ᱜᱟᱛᱮ ᱠᱚᱦᱚᱸ ᱦᱮᱡ ᱢᱮᱱᱟᱜ ᱠᱚᱣᱟ ᱩᱱᱠᱩ ᱦᱟᱸᱜ ᱛᱟᱦᱮᱸ ᱨᱮᱱᱟᱜ ᱵᱟᱨᱮᱛᱮ ᱚᱲᱟᱜ ᱠᱚᱜᱮ ᱠᱚ ᱧᱮᱞᱮᱫ ᱛᱟᱦᱮᱸᱜ ᱟᱫᱚ ᱚᱱᱟ ᱠᱚ ᱩᱱᱠᱩ ᱚᱱᱟ ᱠᱚ ᱩᱫᱩᱜ ᱵᱟᱲᱟ ᱫᱚ ᱱᱚᱛᱮ ᱨᱮᱜᱮ ᱠᱚ ᱵᱟᱥᱟᱣ ᱟᱠᱟᱱᱟ ᱟᱫᱚ ᱚᱱᱟᱜᱮ ᱦᱟᱸᱜ ᱪᱟ ᱵᱤᱥᱠᱩᱴ ᱡᱚᱢ ᱵᱟᱲᱟ ᱠᱟᱛᱮ ᱡᱟᱦᱟᱱᱟᱜ ᱜᱮ ᱵᱟᱡᱟᱨ ᱥᱮᱫ ᱫᱟᱬᱟ ᱟᱹᱜᱩ ᱠᱟᱛᱮ ᱤᱥᱤᱱ ᱵᱟᱥᱟᱝ ᱠᱟᱛᱮᱜ ᱟᱫᱚ ᱦᱟᱜ ᱡᱟᱨᱚᱜ-ᱟ
ᱦᱚ ᱛᱚ
ᱡᱚᱛᱚ ᱦᱚᱲᱟᱜ ᱛᱚ ᱡᱮᱡᱟᱨ ᱠᱟᱹᱢᱤ ᱛᱟᱸᱦᱮᱱ ᱛᱟᱵᱚᱱᱟ ᱢᱤᱫᱴᱟᱝ ᱢᱤᱫᱴᱟᱝ
ᱦᱮᱸ ᱦᱮᱸ
ᱦᱩᱸ ᱟᱨ ᱱᱤᱛ ᱫᱚ ᱛᱟᱦᱚᱞᱮ ᱠᱟᱹᱢᱤ ᱠᱚᱫᱚ ᱪᱮᱫ ᱞᱮᱠᱟ ᱪᱟᱞᱟᱜ ᱠᱟᱱᱟ
ᱱᱤᱛ ᱠᱟᱹᱢᱤ ᱠᱚ ᱢᱚᱴᱟ ᱢᱩᱩᱴᱤ ᱪᱟᱞᱟᱜ ᱠᱟᱱ ᱜᱮᱭᱟ ᱪᱟᱞᱟᱣ ᱫᱚ ᱦᱟᱱᱟ ᱵᱟ. ᱫᱽ ᱠᱷᱮᱛ ᱠᱷᱚᱱᱟᱜ ᱟᱹᱶᱨᱤ ᱟᱜ-ᱟ ᱤᱭᱟ‌ᱹ ᱠᱚᱨᱮᱱᱟᱜ ᱜᱮ ᱵᱟᱡᱟᱨ ᱠᱚᱨᱮᱱᱟᱜ ᱜᱮ ᱡᱟ
ᱱᱚᱣᱟ ᱵᱟᱹᱫᱽ ᱠᱷᱮᱛ ᱨᱮᱱᱟᱜ ᱠᱟᱹᱢᱤ ᱦᱚᱸ ᱟᱨ ᱵᱮᱥᱤ ᱵᱤᱞᱚᱢ ᱫᱚ ᱵᱟᱹᱱᱩᱜ-ᱟ
ᱦᱮᱸ ᱵᱮᱥᱤ ᱵᱩᱨᱩ ᱜᱚᱸᱜᱟ ᱯᱟᱨᱚᱢ ᱞᱮᱱᱠᱷᱟᱱ ᱜᱮ ᱦᱟᱸᱜ ᱟᱫᱚ ᱦᱟᱸᱜ ᱯᱟᱲᱟᱜᱟ ᱤᱱᱟᱹ ᱯᱚᱨᱮ ᱫᱚ ᱞᱟᱜᱟᱛᱟᱨ ᱠᱚᱜ-ᱟ ᱦᱟᱸᱜ
ᱦᱩᱸ
ᱵᱟᱨ ᱯᱮ ᱵᱟᱨ